ᱦᱮᱞᱳ ᱾
ᱦᱩᱸ ᱜᱚᱝᱠᱮ ᱡᱚᱦᱟᱨ ᱜᱮ,
ᱡᱚᱦᱟᱨ ᱜᱮ ᱜᱚᱝᱠᱮ,
ᱦᱩᱸ, ᱤᱧ ᱟᱲᱟᱝ ᱯᱩᱥᱴᱟᱹ ᱥᱟᱺᱦᱤᱡ ᱟᱡᱸᱚᱢ ᱧᱟᱢᱚᱜ ᱠᱟᱱᱟ ᱥᱮ᱾
ᱦᱳᱭ ᱟᱸᱡᱚᱢᱚᱜ ᱠᱟᱱᱟ᱾
ᱦᱩᱸ ᱛᱚ ᱵᱮ ᱛᱟᱦᱞᱮ ᱵᱮᱥ ᱵᱟᱲᱟᱭ ᱜᱮᱭᱟ,
ᱦᱳᱭ ᱵᱮᱥ ᱵᱟᱲᱟ ᱜᱮ᱾
ᱦᱩᱸ,
ᱟᱨ ᱪᱮᱫ ᱞᱮᱠᱟ ᱠᱷᱚᱵᱚᱨ ᱠᱚᱜᱤᱱ ᱞᱟᱹᱭ ᱵᱟᱲᱟ ᱧᱚᱜ ᱵᱤᱱ?
ᱦᱩᱸ ᱚᱱᱛᱮ ᱟᱯᱮ ᱚᱱᱛᱮ ᱫᱟᱜᱽ ᱡᱟᱹᱲᱤ ᱪᱮᱫ ᱞᱮᱠᱟ?
ᱫᱟᱜᱽ ᱡᱟᱹᱲᱤ ᱢᱟ ᱟᱨ ᱪᱮᱫ ᱞᱮᱠᱟᱞᱤᱧ ᱞᱟᱹᱭᱟ ᱱᱤᱛᱚᱜ ᱢᱟ ᱟᱵᱚ ᱢᱟ ᱦᱟᱸᱜ ᱛᱟᱢᱤᱞᱱᱟᱹᱲᱩ ᱵᱟᱡᱟᱨ ᱨᱮ ᱢᱮᱱᱟᱜ ᱵᱚᱱᱟ ᱟᱫᱚ ᱱᱚᱛᱮ ᱢᱟ ᱥᱤᱛᱩᱝ ᱜᱮ, ᱥᱚᱠᱛᱚ ᱥᱤᱛᱩᱝ,
ᱦᱩᱸ,
ᱦᱳᱭ,
ᱛᱟᱦᱚᱞᱮ ᱟᱫᱚ ᱚᱲᱟᱜ ᱥᱮᱫ ᱫᱚ ᱵᱟᱢ ᱦᱮᱜ ᱠᱟᱜᱼᱟ᱾
ᱱᱟᱣᱟ ᱱᱟᱣᱟ ᱜᱮᱵᱚ ᱦᱮᱜ ᱠᱟᱱᱟ ᱥᱮ ᱚᱱᱟᱛᱮ ᱟᱫᱚ,
ᱦᱚ,
ᱦᱳᱭ,
ᱱᱚᱛᱮ ᱦᱚᱸ ᱥᱤᱛᱩᱝ ᱮᱜ ᱟᱭ ᱫᱟᱜᱮᱜ ᱼᱟᱭ
ᱦᱳᱭ,
ᱦᱩᱸ, ᱛᱟᱦᱞᱮ ᱡᱚᱢ ᱫᱚ ᱦᱳᱭ ᱵᱟᱲᱟ ᱠᱟᱱᱟ ᱥᱮ ᱟᱣᱹᱨᱤ,
ᱦᱩᱭ ᱵᱟᱲᱟ ᱟᱠᱟᱱᱟ ᱟᱫᱚ ᱛᱮᱦᱮᱧ ᱫᱚ ᱪᱷᱩᱴ ᱴᱤ ᱢᱮᱱᱟᱜ ᱪᱷᱩᱴᱤ ᱧᱚᱜ ᱠᱟᱜᱼᱟ ᱠᱚ ᱥᱮ ᱟᱫᱚᱞᱤᱧ ᱢᱮᱱᱮᱫ ᱦᱟᱯᱮ ᱱᱚᱣᱟ ᱠᱚᱨᱮ ᱠᱮ ᱧᱮᱞ ᱵᱟᱲᱟ, ᱛᱟᱲᱟ ᱞᱤᱧ ᱢᱮᱱᱮᱜᱼᱟ ᱦᱳᱭ ᱦᱳᱭ᱾
ᱦᱮᱸ ᱚᱱᱟ ᱦᱚᱸᱡᱚᱠᱷᱚᱱ ᱡᱩᱫᱤ ᱜᱮ ᱦᱩᱭᱩᱜ ᱠᱟᱱ ᱠᱷᱟᱱ ᱫᱚ ᱧᱮᱞ ᱦᱚᱸ ᱫᱚᱨᱠᱟᱨ ᱠᱟᱱ ᱜᱮᱭᱟ᱾ ᱦᱩᱸ,
ᱦᱳᱭ,
ᱛᱟᱦᱚᱞᱮ ᱟᱛᱳ ᱚᱲᱟᱜ ᱠᱚᱨᱮ ᱫᱚ ᱤᱛᱟᱹ ᱠᱚᱫᱚ ᱯᱮ ᱮᱨ ᱠᱮᱜᱼᱟ ᱟᱹᱨᱤ?
ᱦᱩᱸ ᱪᱟᱹᱞᱩ ᱟᱠᱟᱱᱟ ᱚᱱᱟ ᱠᱚ ᱢᱟ ᱦᱟᱸᱜ᱾
ᱦᱚᱸ
ᱧᱮᱞ ᱦᱩᱭᱩᱜ ᱠᱟᱱᱟ ᱦᱚᱭ ᱱᱤᱛᱚᱜ ᱫᱚ,
ᱦᱩᱸ,
ᱟᱵᱚ ᱱᱚᱛᱮ ᱠᱷᱚᱱ ᱯᱩᱭᱥᱟ ᱠᱚ ᱵᱷᱮᱡᱟ ᱵᱟᱲᱟ ᱞᱮᱠᱷᱟᱱ, ᱢᱮᱱᱠᱷᱟᱱ ᱡᱚᱛᱚᱣᱟᱜ ᱠᱟᱹᱢᱤ ᱠᱚ ᱦᱩᱭᱩᱜᱼᱟ᱾
ᱦᱚᱸ ᱦᱚᱸ ᱦᱚᱸ᱾
ᱦᱩᱸ
ᱵᱳᱭᱦᱟ ᱢᱤᱫᱴᱟᱜ ᱠᱟᱛᱷᱟᱞᱤᱧ ᱠᱩᱞᱤ ᱵᱤᱱᱟ ᱦᱮᱸ?
ᱦᱮᱸ ᱞᱟᱹᱭ ᱵᱮᱱ᱾
ᱱᱚᱣᱟ ᱫᱚ ᱦᱟᱸᱜ ᱪᱮᱫ ᱞᱮᱠᱟ ᱫᱷᱟᱨᱟ ᱵᱚ ᱠᱟᱹᱢᱤ ᱠᱟᱱᱟ ᱟᱹᱞᱤᱧᱟᱜ ᱨᱮᱢᱟ ᱴᱟᱠᱥ ᱢᱟ ᱢᱤᱫ ᱫᱷᱟᱣ ᱜᱮ ᱦᱮᱜ ᱞᱮᱱ ᱫᱚ,
ᱚᱱᱟ ᱫᱚ ᱟᱵᱮᱱ ᱚᱱᱟ ᱨᱩᱞᱥ ᱧᱮᱞ ᱞᱟᱜᱟᱣ ᱵᱮᱱᱟ᱾
ᱦᱮᱸ,
ᱚᱸᱰᱮ ᱚᱸᱰᱮ ᱟᱵᱤᱱ ᱦᱳᱣᱟᱴᱥᱟᱯ ᱜᱨᱩᱯ ᱨᱮ ᱡᱚᱭᱮᱱ ᱢᱮᱱᱟᱜ ᱵᱤᱱᱟ ᱥᱮ ᱚᱸᱰᱮ ᱜᱮ, ᱚᱱᱟ ᱨᱤᱭᱟᱜ, ᱛᱚᱛᱛᱷᱚ ᱠᱚ ᱢᱤᱱᱟᱜᱼᱟ ᱾ ᱟᱨ ᱱᱤᱛᱚᱜ ᱫᱚ ᱟᱞᱟᱝᱟ-ᱜ ᱛᱟᱞᱟᱛᱮ ᱚᱱᱟ ᱠᱚᱼᱫᱚ ᱜᱚᱞᱯᱚ ᱫᱚ᱾ ᱢᱟᱱᱮ ᱦᱚᱪᱪᱷᱮ ᱵᱟᱝ ᱴᱷᱤᱠᱚᱜᱼᱟ᱾ ᱟᱞᱟᱝᱟ-ᱜ ᱨᱤᱡᱮᱠᱴ ᱫᱟᱲᱮᱭᱟᱜᱼᱟ᱾ ᱦᱳᱭᱛᱳ ᱠᱚᱞ ᱞᱟᱝ ᱨᱚᱯᱚᱲᱚ-ᱜ ᱠᱟᱱᱟ᱾ ᱚᱱᱟ ᱠᱚᱞ ᱠᱚ ᱚᱪᱚᱜ - ᱚᱪᱚᱜ ᱫᱟᱲᱮᱭᱟᱜᱼᱟ ᱾ ᱵᱟᱝᱠᱚ ᱦᱟᱛᱟᱣ ᱫᱟᱲᱮᱭᱟᱜᱼᱟ᱾ ᱱᱚᱣᱟ ᱫᱚ᱾ ᱟᱞᱟᱝ ᱫᱚ ᱱᱤᱛᱚᱜ ᱫᱚ ᱢᱤᱫᱴᱟᱝ ᱢᱮᱫᱴᱟᱝ ᱥᱟᱛᱟᱢ ᱵᱟᱨᱮ ᱛᱮᱞᱟᱝ, ᱜᱚᱞᱯᱷᱚ ᱫᱟᱲᱮᱭᱟᱜᱼᱟ᱾ ᱡᱟᱦᱟᱱ ᱡᱟᱭ-ᱜᱟ ᱱᱤᱭᱮ ᱱᱤᱛᱚᱜ ᱟᱢ ᱾ ᱟᱢ ᱜᱮ ᱞᱟᱹᱭ ᱢᱮ᱾ ᱚᱸᱰᱮ ᱱᱤᱛᱚᱜ ᱚᱱᱟ ᱱᱟ ᱵᱟᱡᱟᱨ ᱥᱚᱦᱚᱨ ᱨᱮ ᱢᱮᱱᱟᱢᱟ᱾ ᱛᱟᱭ ᱚᱱᱟ - ᱚᱱᱟ ᱡᱟᱭᱜᱟ ᱨᱮ᱾ ᱛᱚ ᱪᱮᱫᱠᱟ ᱞᱮᱠᱟ ᱚᱸᱰᱮ
ᱪᱮᱫ ᱞᱮᱠᱟ, ᱱᱚᱸᱰᱮ ᱫᱚ ᱟᱨ ᱦᱚ ᱱᱟᱜ᱾ ᱠᱟᱹᱢᱤ ᱠᱚ-ᱜᱮ ᱵᱚᱱ ᱧᱮᱞ ᱵᱟᱲᱟᱭᱟᱼᱟ᱾ ᱱᱚᱜᱼᱚ ᱱᱚᱝᱠᱟ ᱨ
ᱚᱸ ᱾ᱦᱩᱸ ᱻᱟᱨ ᱥᱚᱵ- ᱥᱚᱢ ᱟᱨ ᱥᱚᱵ ᱥᱚᱢᱚᱭ ᱠᱟᱹᱴᱤᱡ ᱠᱷᱮᱭᱟᱞ ᱦᱳᱭᱳᱜᱼᱟ᱾ ᱟᱵᱚ ᱯᱟᱥᱚᱱᱟ ᱟᱵᱳ ᱯᱟᱨᱥᱚᱱᱟᱞ ᱰᱤᱴᱮᱞᱥ ᱟᱵᱚ, ᱮᱢ ᱦᱚᱵᱚᱱ ᱮᱢ ᱫᱟᱲᱮᱭᱟᱜᱼᱟ ᱾ ᱟᱵᱚᱣᱟ-ᱜ ᱡᱟᱭᱜᱟ᱾ ᱧᱩᱛᱩᱢ ᱠᱚ ᱾ᱵᱟᱵᱚᱱ ᱮᱢ ᱮᱢ ᱫᱟᱲᱮᱭᱟᱜᱼᱟ᱾ ᱱᱚᱜᱼᱚ ᱱᱚᱝᱠᱟ ᱾ ᱵᱷᱟᱵᱽ ᱠᱟᱹᱴᱤᱡ ᱜᱟᱭᱤᱸᱰ ᱞᱤ ᱠᱟᱛᱮᱜ ᱜᱟᱭᱤᱰ ᱞᱤᱱ ᱢᱟᱱᱟ ᱾ᱠᱟᱛᱮ ᱨᱚᱲ ᱦᱳᱭᱳ-ᱜ ᱛᱟᱵᱚᱱᱟ᱾
ᱦᱳᱭ᱾
ᱦᱩᱸ᱾
ᱟᱨ ᱛᱟᱦᱚᱞᱮ, ᱚᱱᱮ ᱚᱱᱠᱟ ᱛᱟᱱᱦᱮ ᱢᱚᱸᱡᱽ ᱵᱟᱲᱟ ᱜᱮ᱾ ᱚᱱᱛᱮᱱ ᱦᱚᱲ ᱠᱚ-ᱦᱚᱸ ᱵᱟᱝ
ᱢᱚᱸᱡᱽ ᱵᱟᱲᱟ ᱜᱮ, ᱡᱚᱛᱚᱣᱟ-ᱜ ᱜᱮ ᱟᱨ ᱾
ᱦᱩᱸ
ᱦ ᱛᱚ ᱱᱟᱣᱟᱻᱱᱟᱣᱟ ᱢᱟᱢ ᱨᱚᱲ ᱠᱚ-ᱦᱚᱸ ᱢᱟ ᱚᱱᱠᱟ ᱵᱟᱵᱚ ᱵᱩᱡᱷᱟᱹᱣ ᱫᱟᱲᱮᱭᱟᱜᱼᱟ᱾ ᱱᱚᱛᱮᱱᱟᱜ ᱢᱟ ᱾ ᱦᱮᱸ
ᱦᱮᱸ ᱛᱟᱦᱚᱞᱮ ᱛᱟᱦ ᱟᱯᱮ ᱚᱱᱛᱮ ᱡᱟᱦᱟᱱᱟ-ᱜ ᱯᱚᱨᱚᱵᱽ ᱠᱚ ᱦᱩᱭᱩᱜ ᱜᱮᱭᱟ ᱥᱮ ᱵᱟᱝ᱾ ᱟᱯᱮ ᱟᱹᱛᱩ ᱫᱤᱥᱚᱢ ᱥᱮᱫ?
ᱦᱩᱭ ᱵᱟᱲᱟᱜ ᱜᱮᱭᱟ᱾ ᱥᱟᱠᱨᱟᱛ ᱯᱚᱨᱚᱵᱽ ᱜᱮᱟᱸᱜ ᱟᱵᱚᱣᱟ-ᱜ ᱢᱟᱨᱟᱝ ᱯᱚᱨᱚᱵᱽ ᱢᱟ᱾ ᱱᱤᱛᱚᱜ ᱢᱟ ᱟᱨ ᱥᱟᱠᱨᱟᱛ ᱵᱟᱦᱟ ᱠᱚᱜᱮ ᱱᱟᱦᱜ, ᱟᱨ ᱥᱟᱱᱛᱟᱲᱟᱜ ᱢᱟ᱾ ᱟᱨᱠᱟᱱᱟᱜ ᱛᱟᱵᱚ ᱢᱮ ᱵᱟᱝ?
ᱦᱮᱸ ᱵᱟ ᱱᱚᱝᱠᱟ ᱡᱮᱢᱚᱱ
ᱦᱚᱸᱭ
ᱱᱤᱛᱚᱜ ᱡᱮᱢᱚᱱ ᱱᱚᱛᱮ ᱟᱞᱮ ᱱᱚᱛᱮ ᱦᱩᱭᱩᱜ ᱠᱟᱱᱟ ᱾ ᱵᱩᱨᱩ ᱵᱚᱸᱜᱟ ᱟᱸᱡᱚᱢ ᱠᱟᱜᱼᱟ᱾ ᱵᱮᱱ ᱥᱮ? ᱦ
ᱵᱩᱨᱩ ᱵᱚᱸᱜᱟ
ᱦᱩᱸᱸ ᱱᱮᱛᱟᱨ ᱦᱩᱭᱩᱜ ᱜᱮᱭᱟ᱾
ᱟᱞᱮ ᱵᱩᱨᱩᱨᱩ ᱵᱚᱝᱜᱟ ᱢᱟ ᱟᱞᱮ ᱥᱮᱫ᱾ ᱯᱩᱱᱟᱹᱭ ᱠᱚ ᱵᱚᱸᱜᱟ ᱭᱟ ᱾
ᱦᱩᱸ
ᱯᱚᱱᱮᱨ ᱨᱮ ᱜᱮ ᱦᱳᱭ᱾
ᱦᱩᱸᱻᱦᱩᱸ ᱚᱱᱠᱟᱜᱮ
ᱦᱮᱸ
ᱟᱨ ᱛᱚᱵᱮ ᱛᱟᱦᱚᱞᱮ ᱛᱟᱦᱚᱞᱮᱚᱞ ᱠᱚ-ᱫᱚ ᱚᱵᱮᱱ ᱮᱱᱮᱡ ᱜᱮᱭᱟ ᱥᱮ ᱵᱟᱝ?
ᱱᱚᱜᱼᱚᱭ ᱵᱟᱝᱠᱷᱟᱱ ᱱᱟᱥᱮ ᱫᱷᱟᱨᱚᱬᱟ᱾
ᱦᱮᱸ
ᱠᱮᱴᱮᱡᱼᱢᱮᱴᱮᱡ ᱫᱚ ᱵᱟᱝᱟ ᱾ ᱚᱱᱠᱟᱱ ᱟᱥᱟ ᱫᱷᱟᱨᱟ ᱠᱮᱴᱮᱡᱼᱢᱮᱴᱮᱡ ᱫᱚ ᱵᱟᱝᱼᱟ᱾
ᱦᱮᱸ, ᱦᱮᱸ, ᱦᱮᱸ
ᱦᱮᱸ
ᱦᱩᱸ ᱟᱹᱞᱤᱧ ᱦᱚᱸ ᱱᱚᱸᱰᱮ ᱠᱟᱹᱱᱦᱟᱹᱭᱥᱚᱨ ᱾ ᱨᱮ ᱦᱮᱡ ᱦᱩᱭ ᱟᱠᱟᱱᱟ ᱾ ᱚᱸᱰᱮ ᱪᱟᱞᱟᱜ ᱦᱩᱭᱩᱜ ᱞᱟᱹᱜᱤᱫ ᱱᱟᱦᱟᱜ᱾ ᱢᱚᱱᱮ ᱦᱩᱭ ᱠᱟᱱᱟ ᱵᱩᱨᱩ ᱵᱚᱸᱜᱟ ᱧᱮᱞ᱾ ᱚᱱᱟᱜᱮ ᱟᱜ ᱡᱚᱢ ᱵᱟᱲᱟ ᱠᱟᱛᱮ ᱩᱰᱩᱠᱚᱜ ᱞᱟᱹᱜᱤᱫ ᱢᱚᱱᱮ ᱦᱩᱭ ᱠᱟᱱᱟ ᱱᱟᱜ᱾
ᱟᱨ ᱱᱚᱛᱮ ᱦᱚᱸ ᱟᱞᱮ ᱱᱚᱛᱮ ᱦᱚᱸ ᱪᱟᱥ ᱠᱚᱫᱚ ᱢᱚᱴᱟ ᱢᱩᱴᱤ ᱵᱷᱟᱜᱮ ᱜᱮ ᱦᱩᱭᱩᱜ ᱜᱮᱭᱟ ᱾ ᱠᱮᱱᱮᱞ ᱫᱟᱜ ᱧᱟᱢᱚᱜ ᱜᱮᱭᱟ, ᱟᱫᱚ ᱛᱚᱞᱟ ᱠᱚᱦᱚᱸ ᱞᱮ ᱮᱨ ᱠᱚ ᱮᱨ ᱮᱨ ᱠᱟᱜ ᱜᱮᱭᱟ᱾
ᱟᱪᱪᱷᱟ᱾
ᱟᱫᱚ ᱦᱟᱨᱟ ᱦᱚᱸ ᱦᱟᱨᱟ ᱧᱚᱜ ᱟᱠᱟᱱ ᱜᱮᱭᱟ, ᱟᱨ ᱠᱟᱹᱴᱤᱡ ᱫᱟᱜ ᱡᱟᱹᱲᱤ ᱞᱮᱠᱷᱟᱱ ᱜᱮ ᱨᱚᱦᱚᱭ ᱠᱚ ᱜᱟᱱᱚᱜᱼᱟ᱾
ᱦᱳᱭ᱾
ᱦᱮᱸ ᱟᱨ ᱱᱤᱛᱚᱜ ᱢᱟ ᱥᱤᱡᱤᱱ ᱠᱚᱜᱮ ᱤᱝᱠᱟᱹᱱᱟ ᱛᱟᱵᱚ ᱟᱨ
ᱦᱚᱸ ᱦᱚᱸ
ᱫᱮᱵᱚᱨ ᱚᱱᱟ ᱯᱚᱨᱮ ᱟᱨᱦᱚᱸ ᱠᱷᱷᱩᱴᱩ ᱡᱟᱭᱜᱟ ᱠᱚᱨᱮ ᱫᱚ ᱡᱟᱦᱟᱸᱟ ᱠᱚᱨᱮ ᱨᱩᱲ ᱜᱷᱩᱴᱩ ᱡᱟᱭᱜᱟ ᱠᱚᱨᱮ ᱫᱚ ᱵᱟᱝ ᱡᱟᱸᱦᱟ ᱠᱚᱨᱮ ᱦᱳᱲᱳ ᱨᱚᱦᱚᱭ ᱵᱟᱝ ᱜᱟᱱᱚᱜ ᱚᱱᱟ ᱠᱚᱨᱮ ᱫᱚ ᱟᱨᱦᱚᱸ ᱥᱚᱵᱽᱡᱤ ᱠᱚ ᱴᱩᱠ ᱴᱟᱠ ᱞᱟᱜᱟᱣ ᱠᱟᱜ ᱦᱩᱭᱩᱜᱼᱟ᱾
ᱦᱳᱭ
ᱦᱮᱸ ᱛᱟᱦᱚᱞᱮ ᱟᱵᱤᱱ ᱚᱸᱰᱮ ᱡᱟᱦᱟᱸ ᱡᱟᱭᱜᱟ ᱪᱟᱞᱟᱣᱮᱱᱟ ᱵᱤᱱ ᱚᱸᱰᱮᱱᱟᱜ ᱦᱚᱨ ᱰᱟᱦᱟᱨ ᱫᱚ ᱪᱮᱫᱠᱟ ᱞᱮᱠᱟ, ᱚᱠᱟᱞ ᱞᱮᱠᱟ ᱛᱮᱵᱤᱱ ᱪᱟᱞᱟᱣ ᱮᱱᱟ, ᱠᱟᱹᱴᱤᱡ ᱞᱟ. ᱭ ᱞᱮᱠᱷᱟᱱ᱾
ᱜᱟᱹᱰᱤ ᱠᱚᱛᱮ, ᱴᱨᱮᱱ ᱠᱚᱛᱮ ᱜᱮᱵᱚ ᱦᱮᱡ ᱮᱱᱟ᱾
ᱚ, ᱦᱮᱸ ᱛᱚ᱾
ᱟᱫᱚ ᱱᱚᱰᱮ ᱢᱟᱲᱟᱝ ᱠᱷᱚᱱ ᱠᱚᱲᱟ ᱠᱚᱠᱚ ᱛᱟᱦᱮᱸ ᱵᱟᱲᱟ ᱠᱟᱱᱟ᱾
ᱚᱻ
ᱦᱮᱸ
ᱤᱧ ᱛᱚ
ᱟᱫᱚ ᱩᱱᱠᱩ ᱥᱟᱞᱟᱜ ᱜᱮ ᱛᱟᱦᱮᱱ ᱦᱩᱭᱩᱜ ᱠᱟᱱᱟ᱾
ᱦᱩᱸ
ᱟᱨ ᱚᱲᱟᱜ ᱠᱚᱨᱮ ᱦᱚᱸ ᱚᱱᱠᱟ ᱚᱵᱷᱟᱵᱽ ᱫᱷᱟᱨᱟ ᱜᱮᱭᱟ ᱥᱮ ᱟᱵᱚ, ᱨᱮᱸᱜᱮᱡ ᱫᱷᱟᱨᱟ ᱦᱚᱲᱢᱚ,
ᱦᱮᱸ ᱦᱮᱸ
ᱚᱱᱟᱛᱮ, ᱱᱚᱛᱮ ᱦᱮᱡ ᱦᱩᱭᱟ ᱠᱟᱱᱟ ᱾
ᱦᱮᱸ
ᱟᱹᱰᱤ ᱠᱚᱰᱟ ᱯᱟᱞᱮ ᱠᱚ ᱨᱚᱢᱚᱡ ᱟᱠᱟ ᱟᱯᱮ ᱥᱮ ᱨᱮ ᱦᱚᱸ᱾ ᱟᱹᱰᱤ ᱠᱚᱲᱟ ᱯᱟᱞᱮ ᱠᱚ ᱨᱚᱢᱚᱡᱟ ᱠᱟᱜᱼᱟ ᱟᱯᱮᱥ ᱨᱮ ᱫᱚ ᱟᱸᱡᱚᱢᱚᱜ ᱠᱟᱱ ᱫᱚ᱾
ᱨᱚᱢᱚᱡᱽ ᱵᱚᱞᱛᱮ ᱟᱹᱞᱤᱧ ᱨᱟᱥᱛᱟ ᱧᱚᱜ ᱠᱟᱹᱴᱤᱡ ᱧᱚᱜ ᱨᱮ ᱫᱷᱟᱨᱟ ᱧᱚᱜ ᱢᱮᱱᱟᱜ ᱞᱤᱧᱟ, ᱟᱫᱚ ᱨᱟᱥᱛᱟ ᱜᱟᱹᱰᱤ ᱠᱚ ᱯᱟᱨᱚᱢᱚᱜ ᱠᱟᱱᱟ ᱾ᱡᱷᱚᱛᱚ ᱵᱩᱨᱩ ᱵᱚᱸᱜᱟ ᱠᱚ ᱪᱟᱞᱟᱜ ᱚᱱᱟ ᱠᱚ, ᱟᱫᱚ ᱟᱹᱰᱤ ᱨᱟᱹᱥᱠᱟᱹ ᱥᱟᱞᱟᱜ ᱠᱚᱠᱚ ᱪᱟᱞᱟᱜ ᱠᱟᱱᱟ᱾ ᱟᱫᱚ ᱱᱟᱜ ᱚᱱᱟ ᱜᱮ ᱱᱟᱜ ᱥᱟᱣᱩᱱᱰ ᱯᱨᱚᱵᱞᱮᱢ, ᱥᱟᱣᱩᱱᱰ ᱯᱨᱚᱵᱽᱞᱮᱢ ᱟᱞᱳ ᱦᱩᱭᱩᱜᱢᱟ ᱦᱟᱜ ᱱᱚᱣᱟ ᱜᱮ ᱾ ᱦᱮᱸ ᱟᱫᱚ ᱚᱲᱟᱜ ᱠᱷᱚᱱ ᱦᱚᱸ ᱛᱤᱱᱟᱹᱜ ᱟᱸᱠᱟ ᱥᱮᱫ ᱫᱚᱢ ᱪᱟᱞᱟᱜᱼᱟ, ᱚᱲᱟᱜ ᱨᱮ ᱚᱲᱟᱜ ᱨᱮᱱᱟᱜ ᱨᱚᱯᱚᱲ ᱨᱚᱲ ᱠᱚᱸ ᱡᱚᱢᱚᱜᱼᱟ, ᱟᱨ ᱯᱷᱟᱸᱠᱟ ᱩᱰᱩᱜ ᱦᱩᱭᱱᱟ ᱠᱟᱹᱴᱤᱡ, ᱚᱱᱟ ᱦᱚᱸ ᱨᱟᱥᱛᱟ ᱨᱮᱫᱚ ᱜᱟᱹᱰᱤ ᱠᱚ ᱪᱟᱞᱟᱣ ᱞᱮᱱᱠᱷᱟᱱ ᱩᱱᱟᱹᱜ ᱫᱚ ᱦᱚᱨᱮᱱ ᱠᱚᱫᱚ ᱵᱟᱝ ᱟᱸᱚᱢ ᱜᱮᱭᱟ ᱜᱟᱹᱰᱤ ᱟᱫᱚ ᱱᱚᱜᱼᱚ ᱡᱩᱫᱤ ᱡᱟᱦᱟᱸᱭ ᱡᱩᱫᱤ ᱜᱳᱞ ᱤᱫᱤᱭᱟᱭ, ᱨᱩ ᱤᱫᱤᱭᱟᱭ ᱚᱱᱟ, ᱚᱱᱟ ᱦᱚ ᱵᱷᱟᱜᱮ ᱚᱱᱟ ᱟᱠᱚᱣᱟᱜ ᱞᱟᱠᱪᱟᱨ ᱨᱮᱭᱟᱜ ᱠᱟᱱ ᱛᱟᱠᱚᱣᱟ, ᱤᱧ ᱫᱚᱠᱚ ᱞᱟᱹᱭᱟ ᱵᱟᱝᱢᱟ ᱦᱚᱲ ᱢᱮᱥᱟ ᱛᱮᱠᱚ ᱵᱚᱸ ᱟᱠᱚ ᱦᱚᱲ᱾ ᱟᱞᱟ ᱟᱞᱟᱫᱟ- ᱟᱞᱟᱫᱟ ᱢᱮᱱᱟᱜ ᱠᱚᱣᱟ
ᱦᱚᱭ ᱦᱳᱭ᱾
ᱛᱟᱦᱞᱮ, ᱟᱯᱮ ᱚᱱᱛᱮ ᱢᱮᱱᱟᱜ ᱯᱮᱭᱟ ᱟᱹᱰᱤ ᱜᱟᱱ ᱥᱟᱱ ᱛᱟᱲ ᱵᱚᱭᱦᱟ ᱦᱮᱞᱳ
ᱦᱳᱭ ᱥᱚᱭ ᱜᱮᱭᱟ ᱾
ᱦᱮᱸ ᱛᱟᱦᱞᱮ -ᱦᱮᱸ ᱛᱟᱦᱞᱮ ᱦᱩᱞ -ᱢᱟᱦᱟ ᱠᱚᱫᱚ ᱢᱟᱱᱟᱣ ᱠᱮᱫ ᱼᱟᱯᱮ ᱥᱟᱶ ᱛᱟᱦᱚᱞᱮ᱾
ᱦᱩᱞ ᱢᱟᱦᱟ, ᱢᱟᱱᱟᱣ ᱦᱩᱭᱮᱱ ᱜᱮᱭᱟ ᱟᱨ᱾ ᱟᱫᱚ ᱱᱚᱛᱮ ᱨᱮᱢᱟᱜ ᱢᱟᱱᱮ, ᱟᱵᱚ ᱥᱮᱫ ᱞᱮᱠᱟ ᱢᱟ ᱰᱷᱮᱨ ᱵᱟᱠᱚ ᱢᱟᱱᱟᱣ ᱦᱚᱪᱚᱣᱟᱜᱼᱟ ᱪᱮ, ᱮᱴᱟᱜ ᱡᱟᱹᱛᱤ ᱦᱚᱲ ᱢᱮᱱᱟᱜ ᱠᱚᱣᱟ᱾
ᱦᱮᱸ᱾ ᱦᱮᱸ ᱢᱟᱛ ᱟᱫᱚ ᱟᱵᱚ ᱦᱮᱸ ᱥᱮ ᱵᱟᱝ᱾
ᱦᱮᱸ᱾ ᱵᱟᱝ ᱟᱸᱡᱚᱢ ᱴᱷᱤᱠᱟᱹᱜ ᱠᱟᱱᱟ
ᱦᱩᱞ ᱠᱚᱞᱮ ᱢᱟᱱᱟᱣ ᱜᱮᱭᱟᱞᱮ ᱢᱚᱡᱽ ᱜᱮᱭᱟ᱾
ᱵᱟᱭ ᱟᱱᱸᱡᱚᱢ ᱫᱷᱟᱨᱟ ᱠᱟᱱᱟ ᱵᱚᱭᱦᱟ᱾ ᱦᱮᱸ
ᱚ ᱵᱟᱝ ᱟᱸᱚᱢ
ᱦᱳᱭ᱾
ᱦᱟᱱᱟ
ᱦᱳᱭ ᱚᱱᱠᱟ ᱴᱟᱣᱟᱨ ᱛᱟᱵᱤᱱ ᱯᱟᱞᱮ ᱠᱷᱟᱡ-ᱠᱷᱚᱡ ᱧᱚᱜ-ᱚᱜ ᱠᱟᱱᱟ,
ᱟᱹᱞᱤᱧ ᱴᱷᱮᱱ ᱢᱟ ᱴᱷᱤᱠ ᱜᱮ ᱧᱮᱞᱚᱜ ᱠᱟᱱ᱾
ᱵᱟᱝ ᱟᱸᱡᱚᱢ ᱴᱷᱤᱠᱟᱹᱜ ᱠᱟᱱᱟ
ᱦᱮᱸᱻ
ᱱᱤᱛᱚᱜ ᱵᱟᱝ ᱟᱸᱡᱚᱢᱚᱜ ᱠᱟᱱᱟ ᱴᱷᱤᱠ ᱜᱮ,
ᱦᱮᱸ ᱟᱹᱛᱩ ᱠᱚᱨᱮ-ᱟᱹᱛᱩ ᱠᱚᱨᱮ ᱦᱚ ᱢᱚᱡᱽ ᱜᱮ ᱢᱟᱱᱟᱣ ᱦᱚᱸ ᱢᱟᱱᱟᱣ ᱦᱩᱭᱱᱟ᱾ ᱟᱹᱛᱩ ᱠᱚᱨᱮ ᱤᱥᱠᱩᱞ ᱠᱚᱨᱮ ᱦᱚᱸ ᱢᱟᱱᱟᱣ ᱦᱩᱭᱮᱱ ᱜᱮᱭᱟ ᱟᱫᱚ
ᱦᱚᱜ-ᱚ
ᱛᱟᱦᱚᱞᱮ
ᱟ. ᱛᱩ ᱫᱤᱥᱚᱢ ᱫᱚ ᱵᱚᱭᱦᱟ ᱚᱠᱟᱥᱮᱱ ᱦᱟᱜ?
ᱚᱱᱟ ᱠᱚᱫᱚ ᱚᱱᱟ ᱫᱚ ᱱᱚᱛᱮ ᱤᱭᱟᱹ ᱜᱮ ᱯᱟᱲᱟᱜ ᱠᱟᱱᱟ ᱵᱮᱝᱜᱚᱞ ᱜᱮ᱾
ᱦᱮᱸ ᱚᱸ ᱦᱚᱸ
ᱦᱮᱸ
ᱵᱟᱝ ᱟᱸᱡᱚᱢ ᱴᱷᱤᱠᱟᱹᱜ ᱠᱟᱱᱟ ᱮᱸᱰᱮᱜᱮ ᱱᱚᱛᱮ
ᱦᱮᱸ ᱦᱩᱸᱻ ᱛᱟᱦᱞᱮ ᱚᱱᱛᱮ ᱩᱲᱤᱥᱥᱟ ᱚᱱᱛᱮ ᱪᱟᱥ ᱵᱟᱥ ᱢᱚᱸᱡᱽ ᱜᱮ ᱦᱩᱭᱩᱜ ᱜᱮᱭᱟ ᱥᱮ ᱪᱮᱠᱟ ᱚᱱᱛᱮ ᱥᱚᱵ ᱪᱟᱥ? ᱪᱮᱫᱠᱟ ᱦᱩᱭᱩᱜ ᱜᱮᱭᱟ ᱦᱳᱲᱳ ᱠᱚ ᱦᱩᱸᱻ
ᱦᱮᱸ ᱱᱚᱱᱰᱮᱫᱚ ᱫᱚ ᱚᱱᱟ ᱫᱚ ᱦᱟᱥᱟ ᱤᱫᱤᱭᱟᱛᱮ ᱦᱟᱥᱟ ᱢᱟᱱᱮ ᱵᱟᱹᱞᱭᱟᱹ ᱫᱷᱟᱨᱟ ᱦᱟᱥᱟ ᱠᱷᱟᱱ ᱫᱚ ᱠᱚᱢ ᱫᱷᱟᱨᱟ ᱦᱩᱭᱩᱜᱼᱟ ᱟᱨ ᱱᱚᱝᱠᱟ ᱢᱟᱹᱴᱭᱟᱹᱲ ᱫᱷᱟᱨᱟ ᱦᱟᱥᱟ ᱠᱷᱟᱱ ᱰᱷᱮᱸᱨ ᱫᱷᱟᱨᱟ ᱦᱩᱭᱩᱜᱼᱟ᱾
ᱦᱩᱸ᱾
ᱚᱱᱠᱟ
ᱦᱮᱸ᱾
ᱦᱮᱸ᱾
ᱩ ᱟᱞᱮᱦᱚᱸ ᱱᱚᱛᱮ ᱪᱟᱥ ᱠᱚᱫᱚ ᱢᱳᱴᱟᱢᱩᱴᱤ ᱡᱚᱛᱚ ᱜᱮ ᱴᱷᱤᱠ ᱜᱮ ᱦᱩᱭᱩᱜᱼᱟ᱾ ᱴᱷᱤᱠ ᱜᱮᱭᱟ᱾ ᱦᱳᱲᱳ, ᱡᱚᱱᱰᱨᱟ, ᱥᱢᱚᱭ ᱡᱚᱱᱰᱨᱟ
ᱦᱚᱸ᱾
ᱠᱚᱨᱮᱫ ᱫᱚ ᱟᱨᱦᱚ ᱡᱚᱱᱰᱨᱟ ᱠᱚᱠᱚ ᱮᱨ ᱧᱚᱜ ᱜᱮᱭᱟ᱾
ᱦᱳᱭ᱾
ᱟᱨ ᱦᱚᱛᱚ ᱥᱚᱵᱽᱡᱤ ᱠᱚ ᱨᱚᱦᱚᱭ ᱦᱩᱭᱩᱜ ᱜᱮᱭᱟ᱾ ᱛᱩᱨᱢᱩᱡᱽ ᱠᱚ ᱥᱚᱥᱟ ᱠᱚ
ᱦᱳᱭ᱾
ᱡᱟ ᱫᱚ ᱥᱤᱡᱤᱱ ᱠᱚ ᱯᱟᱨᱚᱢ ᱦᱤᱡ ᱠᱟᱱᱟ ᱨᱚᱦᱚᱭ ᱞᱮᱫ ᱜᱮᱭᱟ ᱠᱚ ᱵᱷᱟᱹᱜᱤ ᱜᱮᱭᱟ᱾
ᱦᱳᱭ᱾ ᱟᱪᱪᱷᱟ ᱟᱨ ᱪᱮᱞ ᱡᱟ ᱚᱲᱟᱜ ᱠᱚᱨᱮ ᱫᱚ ᱪᱮᱫ ᱞᱮᱠᱟ ᱵᱮᱥ ᱵᱟᱲᱟ ᱜᱮᱭᱟ ᱯᱮ ᱛᱟᱵᱚᱱ?
ᱦᱮᱸ ᱦᱮᱸ, ᱚᱲᱟᱜ ᱨᱮ ᱫᱚ ᱵᱮᱥ ᱵᱟᱲᱟᱜ ᱜᱮ᱾ ᱟᱯᱮ ᱵᱮᱥ ᱵᱟᱲᱟᱭ ᱜᱮᱭᱟ ᱛᱚ ᱵᱟᱝ?
ᱦᱮᱸ᱾
ᱦᱮᱸ᱾
ᱟᱞᱮ ᱦᱚᱸ ᱚᱱᱠᱟ ᱵᱮᱥ ᱵᱟᱲᱟ ᱜᱮ᱾
ᱦᱮᱸ ᱛᱚ᱾ ᱟᱹᱞᱤᱧᱟᱜ ᱱᱚᱰᱮ ᱠᱷᱚᱱ ᱫᱚᱢᱮ ᱟᱸᱡᱚᱢᱚᱜ ᱠᱟᱱᱟ ᱥᱮ ᱵᱷᱟᱣᱩᱴ
ᱦᱚᱸ ᱵᱮᱥ ᱜᱮ ᱟᱸᱡᱚᱢᱚᱜ ᱠᱟᱱᱟ᱾
ᱜᱟᱹᱰᱤ ᱠᱚ ᱪᱟᱞᱟᱜ ᱜᱟᱹᱰᱤ ᱠᱚ ᱪᱟᱞᱟᱜ ᱠᱟᱱᱟ ᱛᱚ, ᱢᱤᱫᱴᱟᱝ ᱵᱟᱨᱭᱟ ᱦᱮᱸ᱾
ᱦᱳᱭ᱾
ᱟᱨ ᱚᱲᱟᱜ ᱠᱚ ᱠᱟᱛᱮ ᱮᱠᱷᱚᱱ ᱫᱚ ᱵᱟᱵᱮᱱ ᱨᱩᱣᱟᱹᱲᱟ ᱛᱚ᱾
ᱨᱩᱣᱟᱹᱲ ᱫᱚ ᱦᱟᱸᱜ ᱦᱤᱡᱩᱜ ᱥᱮᱨᱢᱟ ᱜᱮ ᱱᱟᱣᱟ ᱥᱮᱨᱢᱟ ᱠᱚ ᱥᱮᱴᱮᱨ ᱞᱮᱱ ᱜᱮ ᱛᱟᱨᱯᱚᱨᱮ ᱠᱚᱥᱮᱱᱟ ᱨᱩᱣᱟᱲᱟ ᱵᱚᱱ ᱦᱮᱸ᱾
ᱚᱱᱟ ᱛᱟᱦᱚᱞᱮ
ᱦᱮᱸ᱾
ᱚᱱᱟ ᱦᱚᱸ ᱡᱟᱦᱟᱸ ᱞᱮᱠᱟ ᱜᱮ ᱛᱚ᱾
ᱪᱮᱫ ᱢᱟ ᱯᱩᱭᱥᱟᱹ ᱠᱚᱜᱮ ᱛᱚ? ᱡᱚᱛᱚ ᱡᱟᱦᱟᱱᱟᱜ ᱢᱟ ᱵᱟᱵᱚ ᱚᱵᱷᱟᱵᱚᱜ ᱠᱟᱱᱟ ᱯᱩᱭᱥᱟᱹ ᱠᱚᱜᱮ᱾
ᱦᱮᱸ ᱦᱮᱸ, ᱤᱱᱠᱟᱹ ᱵᱟᱲᱟ ᱩᱱᱤ ᱡᱟᱦᱟᱸ ᱵᱟ ᱡᱟᱦᱟᱱᱟᱜ ᱜᱮᱦᱟᱸ ᱠᱟᱹᱢᱤ ᱦᱚᱸ ᱵᱟᱝ ᱠᱟᱹᱴᱤ, ᱦᱩᱸ᱾
ᱦᱳᱭ, ᱯᱷᱟᱨ ᱚᱱᱮ ᱥᱮᱬᱟ ᱦᱩᱰᱤᱧ ᱵᱚ ᱵᱟᱪᱷᱟᱣ᱾ ᱵᱟᱠᱷᱟᱱ ᱫᱚ ᱟᱵᱚ ᱫᱚ ᱛᱤᱥ ᱨᱮᱦᱚᱸ ᱜᱮ ᱵᱟᱵᱚ ᱨᱟᱠᱟᱵ ᱫᱟᱲᱮᱭᱟᱜᱼᱟ᱾ ᱪᱮᱛᱟᱱ ᱛᱮᱫᱚ᱾
ᱦᱮᱸ ᱦᱮᱸ ᱦᱮᱸ ᱛᱚ, ᱴᱷᱤᱠ ᱟᱪᱷᱮ
ᱮᱱᱟᱝᱟ ᱚᱞᱯᱚ ᱥᱚᱢᱚᱭ ᱜᱮ, ᱛᱟᱦᱮᱸ ᱠᱟᱱ ᱛᱟᱞᱟᱝᱟ, ᱨᱚᱯᱚᱲ ᱮᱱᱟ ᱦᱮᱸ ᱛᱚ, ᱵᱮᱥ ᱜᱮᱢ ᱛᱟᱦᱮᱱᱟ ᱾
ᱦᱳᱭ ᱾
ᱟᱨᱦᱚᱸ ᱨᱚᱯᱚᱲ ᱦᱩᱭᱩᱜ ᱠᱷᱟᱱ, ᱨᱚᱯᱚᱲ ᱦᱩᱭᱩᱜᱼᱟ ᱾ ᱦᱳᱭ ᱛᱚ, ᱴᱷᱤᱠ ᱟᱪᱷᱮ ᱾
ᱦᱚ, ᱦᱳᱭ, ᱦᱳᱭ, ᱦᱚᱭ ᱦᱚᱦ ᱴᱷᱤᱠ ᱜᱮ ᱾